ᱜᱚᱢᱠᱮ
ᱦᱟᱸ ᱜᱚᱢᱠᱮ ᱟᱹᱞᱤᱧᱟᱜ ᱟᱲᱟᱝ ᱪᱮᱫ ᱞᱮᱠᱟ ᱟᱡᱚᱢᱚᱜᱼᱟ ᱱᱤᱛᱚᱜ
ᱦᱟᱸ ᱟᱵᱤᱱᱟᱜ ᱟᱲᱟᱝ ᱟᱹᱰᱤ ᱱᱟᱯᱟᱭ ᱜᱮ ᱟᱸᱡᱚᱢᱚᱜ ᱠᱟᱱᱟ, ᱟᱹᱞᱤᱧᱟᱜ ᱜᱮ ᱪᱮᱠᱟ ᱟᱸᱡᱚᱜ ᱠᱟᱱᱟ᱾
ᱦᱮᱸ ᱟᱵᱮᱱᱟᱜ ᱦᱚᱸ ᱱᱚᱜᱼᱚᱭ ᱱᱤᱛ ᱦᱟᱹᱵᱤᱡ ᱫᱚ ᱟᱹᱰᱤ ᱱᱟᱯᱟᱭ ᱜᱮ ᱟᱸᱡᱚᱢᱚᱜ ᱠᱟᱱᱟ ᱟᱨ ᱢᱩᱪᱟᱹᱫ ᱫᱷᱟᱹᱨᱤᱡ ᱥᱮ ᱱᱚᱣᱟ ᱟᱠᱷᱲᱟ ᱨᱮ ᱟᱹᱰᱤ ᱱᱟᱯᱟᱭ ᱜᱮ ᱡᱮᱢᱚᱱ ᱟᱸᱡᱚᱢᱚᱜᱼᱟ ᱢᱩᱪᱟᱹᱫ ᱫᱷᱟᱹᱨᱤᱡ ᱛᱮ ᱟᱫᱚ ᱱᱚᱜᱼᱚᱭ ᱟᱹᱰᱤ ᱜᱟᱱ ᱞᱟᱝ ᱜᱟᱞᱢᱟᱨᱟᱣ ᱠᱮᱜᱼᱟ, ᱟᱨ ᱮᱱᱟᱱ ᱦᱚᱸ ᱟᱹᱰᱤᱜᱟᱱ ᱴᱚᱯᱤᱠ ᱥᱮ ᱢᱮᱛᱟᱜ ᱢᱮ ᱟᱹᱰᱤ ᱜᱟᱱ ᱛᱟᱝ ᱜᱟᱞᱢᱟᱨᱟᱣ ᱞᱮᱜᱼᱟ, ᱟᱫᱚ ᱱᱤᱛᱚᱜ ᱫᱚ ᱦᱟᱸᱜ ᱟᱨ ᱢᱤᱫᱴᱮᱱ ᱱᱟᱣᱟ ᱥᱟᱛᱟᱢ ᱟᱹᱜᱩ ᱠᱟᱛᱮ ᱤᱧ ᱥᱮᱴᱮᱨ ᱠᱟᱱ ᱛᱟᱞᱟᱝᱟ ᱥᱮ ᱠᱩᱠᱞᱤᱭ ᱫᱚᱦᱚᱭ ᱫᱟ ᱡᱮ ᱱᱮᱛᱟᱨ ᱠᱟᱛᱮᱜ ᱱᱚᱜᱼᱚᱭ ᱟᱹᱰᱤ ᱜᱟᱱ ᱟᱞᱮ ᱥᱮᱜ ᱢᱟ ᱯᱚᱨᱚᱵᱽ ᱠᱚ ᱦᱩᱭᱩᱜᱼᱟ ᱟᱨ ᱯᱚᱨᱚᱵᱽ ᱵᱟᱨᱮᱛᱮ ᱜᱮᱞᱟᱝ ᱜᱟᱞᱢᱟᱨᱟᱣᱟ ᱟᱨ ᱮᱦᱚᱵ ᱫᱚ ᱦᱟᱸᱜ ᱟᱞᱮ ᱥᱮᱜ ᱡᱚᱠᱷᱚᱱᱮᱢ ᱧᱮᱞᱟ ᱛᱚ ᱮᱦᱚᱵ ᱞᱮᱠᱟᱱ ᱯᱚᱨᱚᱵᱽ ᱤᱭᱟᱹᱛᱮ ᱱᱚᱜᱼᱚᱭ ᱟᱞᱮ ᱥᱮᱫ ᱫᱚ ᱱᱚᱜᱼᱚᱭ ᱮᱨᱚᱜ ᱚᱠᱟᱵᱚᱱ ᱮᱨᱚᱜᱚᱜᱼᱟ ᱵᱚᱞᱮ ᱮᱨ ᱢᱚᱛᱞᱚᱵ ᱦᱩᱲᱩ ᱡᱚᱠᱷᱚᱱ ᱚᱠᱟ ᱟᱯᱮ ᱥᱮᱫ ᱯᱟᱥᱮᱡ ᱪᱟᱨᱟ ᱜᱟᱹᱰᱤ ᱠᱚ ᱢᱮᱱᱟ ᱟᱫᱚ ᱟᱞᱮ ᱥᱮᱫ ᱫᱚ ᱱᱚᱜᱼᱚᱭ ᱦᱩᱲᱩ ᱠᱚ ᱟᱯᱷᱚᱨᱟ ᱛᱚ ᱦᱩᱲᱩ ᱡᱚᱠᱷᱚᱱᱮᱢ ᱟᱯᱷᱚᱨᱟ ᱛᱚ ᱚᱱᱟ ᱤᱫᱤ ᱠᱟᱛᱮᱜ ᱦᱚᱸ ᱢᱤᱫᱴᱮᱡ ᱯᱚᱨᱚᱵᱽ ᱦᱩᱭᱩᱜᱼᱟ, ᱚᱠᱟ ᱫᱚ ᱮᱨᱚᱜ ᱯᱚᱨᱚᱵᱽ ᱠᱚ ᱢᱮᱛᱟᱜ ᱠᱟᱱᱟ, ᱟᱞᱮ ᱥᱮᱫ ᱫᱚ ᱟᱫᱚ ᱚᱱᱟ ᱯᱚᱨᱚᱵᱽ ᱨᱮᱫᱚ ᱟᱹᱰᱤ ᱱᱟᱯᱟᱭ ᱜᱮ ᱦᱩᱭᱩᱜᱼᱟ ᱢᱮᱛᱟᱜ ᱢᱮ ᱡᱟᱦᱮᱨ ᱛᱷᱟᱱ ᱨᱮᱜᱮ ᱦᱟᱸᱜ ᱦᱳᱭᱳᱜᱼᱟ ᱚᱱᱟᱫᱚ, ᱟᱨ ᱟᱹᱰᱤ ᱱᱟᱯᱟᱭ ᱟᱹᱰᱤ ᱞᱟᱹᱴᱩ ᱯᱚᱨᱚᱵᱽ ᱞᱮᱠᱟᱛᱮᱞᱮ ᱢᱟᱱᱟᱣᱟ ᱵᱚᱞᱮ ᱥᱚᱦᱨᱟᱭ ᱠᱷᱚᱡ ᱚᱱᱟ ᱟ ᱞᱟᱠᱟᱹᱴᱤᱡ ᱢᱟᱨᱟᱝ ᱵᱚᱞᱮ ᱥᱚᱦᱨᱟᱭ ᱠᱟᱹᱴᱤᱡ ᱯᱚᱨᱚᱵᱽ ᱞᱮ ᱥᱮᱠᱮᱱᱰ ᱞᱟᱹᱴᱩ ᱯᱚᱨᱚᱵᱽ ᱞᱮᱠᱟ ᱛᱮᱞᱮ ᱢᱟᱱᱟᱣᱟ
ᱟᱪᱪᱷᱟ ᱱᱚᱰᱮ ᱢᱤᱫᱴᱟᱝ ᱱᱚᱰᱮ ᱢᱤᱫᱴᱟᱝ ᱠᱩᱠᱞᱤ ᱞᱤᱧ ᱫᱚᱦᱚᱭᱫᱟ, ᱢᱟᱱᱮ ᱱᱤᱭᱟᱹ ᱯᱚᱨᱚᱵᱽ ᱞᱟᱹᱭ ᱠᱮᱫᱟ ᱛᱚ ᱛᱚ ᱟᱞᱮ ᱥᱮᱫ ᱫᱚ ᱱᱤᱭᱟᱹ ᱫᱚ ᱧᱮᱞ ᱵᱟᱲᱟ ᱵᱟᱝ ᱦᱩᱭ ᱠᱟᱱᱟ ᱛᱚ ᱚᱠᱟ ᱚᱯᱛᱮ ᱜᱮ ᱢᱟᱱᱟᱣ ᱜᱮᱭᱟ ᱱᱤᱭᱟᱹ ᱵᱮᱯᱟᱨᱮ ᱤᱫᱤ ᱠᱟᱹᱴᱤᱡ ᱵᱤᱱ ᱞᱟᱹᱭ ᱠᱮᱭᱟ
ᱟᱪᱪᱷᱟ ᱟᱹᱰᱤ ᱱᱟᱯᱟᱭ ᱡᱮ ᱱᱚᱣᱟ ᱟᱨ ᱱᱮᱛᱟᱨ ᱠᱟᱛᱮᱫ ᱵᱚᱞᱮ ᱱᱚᱣᱟ ᱫᱚ ᱪᱮᱫ ᱞᱮᱠᱟ ᱞᱮ ᱢᱟᱱᱟᱣᱟ ᱱᱚᱣᱟ ᱫᱚ ᱡᱚᱠᱷᱚᱱ ᱦᱟᱸᱜ ᱟᱢ ᱟᱯᱷᱚᱨᱟ ᱦᱩᱲᱩ ᱢᱟᱱᱞᱮᱭᱟ ᱱᱚᱣᱟ ᱫᱚ ᱮᱥᱮ ᱜᱮᱢ ᱢᱮᱱ ᱞᱮᱠᱷᱟᱡ ᱫᱚ ᱟᱡ ᱡᱩᱱ ᱨᱮᱜᱤ ᱦᱟᱸᱜ ᱢᱮᱛᱟᱜ ᱢᱮ ᱡᱩᱱ ᱨᱮᱜᱤ ᱮᱦᱚᱵᱼᱮᱦᱚᱵ ᱵᱚᱞᱮ ᱡᱩᱱ ᱮᱦᱚᱵᱼᱮᱦᱚᱵ ᱦᱟᱸᱜ ᱵᱚᱞᱮ ᱡᱩᱱ ᱠᱷᱚᱱᱟᱜ ᱦᱩᱲᱩᱢ ᱟᱯᱷᱚᱨᱟ ᱵᱚᱞᱮ ᱛᱚᱠᱷᱚᱱ ᱜᱮ ᱱᱚᱣᱟ ᱫᱚ ᱦᱩᱲᱩ ᱡᱚᱠᱷᱚᱱ ᱮᱢ ᱟᱯᱷᱚᱨᱟ ᱛᱚ ᱵᱚᱸᱜᱟ ᱵᱩᱨᱩ ᱠᱚ ᱧᱩ ᱠᱚ ᱦᱩᱭᱩᱜᱼᱟ ᱡᱮ ᱦᱮᱸ ᱟᱞᱮ ᱱᱚᱜᱚᱭ ᱦᱩᱲᱩ ᱞᱮ ᱟᱯᱷᱚᱨ ᱫᱟ ᱱᱟᱯᱟᱭ ᱛᱮ ᱥᱮ ᱪᱮᱫ ᱪᱚᱝ ᱚᱱᱠᱟ ᱜᱮ ᱵᱚᱞᱮ ᱟᱛᱳ ᱴᱚᱞᱟ ᱨᱮᱱ ᱦᱚᱲ ᱛᱮᱜᱤ ᱡᱟᱦᱮᱨ ᱛᱷᱟᱱ ᱠᱚᱨᱮ ᱟᱨ ᱱᱚᱣᱟ ᱫᱚ ᱢᱮᱛᱟᱜ ᱢᱮ ᱡᱟᱹᱥᱛᱤᱧ ᱧᱮᱞ ᱟᱠᱟᱫ ᱱᱚᱣᱟ ᱨᱮᱫᱚ ᱦᱩᱲᱩ ᱤᱭᱟᱹ ᱠᱚᱠᱚ ᱯᱤᱴᱷᱟᱹᱭᱟ ᱢᱮᱛᱟᱜ ᱢᱮ ᱱᱚᱣᱟ ᱤᱭᱟᱹ ᱥᱩᱠᱨᱤ ᱡᱤᱞ ᱠᱚᱠᱚ ᱯᱤᱴᱷᱟᱹᱭᱟ ᱥᱮ ᱚᱱᱟ ᱥᱤᱢ ᱡᱤᱞ ᱠᱚᱠᱚ ᱯᱤᱴᱷᱟᱹᱭᱟ ᱱᱚᱣᱟ ᱠᱚ ᱟᱹᱰᱤᱜᱟᱱ ᱯᱤᱴᱷᱟᱹ ᱠᱩ ᱦᱩᱭᱩᱜᱼᱟ ᱟᱞᱮ ᱥᱮᱫ ᱫᱚ ᱧᱮᱞ ᱠᱟᱜᱼᱟ ᱟᱫᱚ ᱟᱪᱪᱷᱟ ᱜᱚᱝᱠᱮ ᱦᱮᱸ ᱟᱪᱪᱷᱟ ᱜᱚᱝᱠᱮ ᱟᱯᱮ ᱥᱮᱫ ᱫᱚ ᱱᱚᱝᱠᱟ ᱡᱟᱦᱟᱱᱟᱜ ᱯᱚᱨᱚᱵᱽ ᱨᱮᱜᱮ ᱚᱱᱠᱟ ᱯᱤᱴᱷᱟᱹ ᱠᱚᱫᱚ ᱦᱩᱭ ᱵᱟᱲᱟᱜ ᱟ ᱥᱮ ᱵᱟᱝ
ᱦᱮᱸ ᱱᱤᱠᱟᱹᱱᱟᱜ ᱡᱟᱦᱟᱸ ᱯᱤᱴᱷᱟᱹ ᱵᱤᱱ ᱞᱟᱹᱭ ᱠᱮᱫᱟ ᱚᱱᱠᱟᱱᱟᱜ ᱟᱫᱚ ᱥᱟᱠᱨᱟᱛ ᱨᱮ ᱦᱳᱭᱳᱜ ᱜᱮᱭᱟ ᱛᱚᱵᱚᱞᱮ ᱨᱩᱰᱟᱹᱞᱮ ᱠᱚᱨᱟᱣ ᱜᱮᱭᱟ ᱥᱩᱠᱨᱤ ᱡᱤᱞ ᱟᱨ ᱥᱤᱢ ᱡᱤᱞ ᱡᱟᱦᱟᱱᱟᱜ ᱥᱟᱨᱡᱚᱢ ᱥᱟᱠᱟᱢ ᱯᱟᱛᱲᱟ ᱵᱮᱱᱟᱣ ᱠᱟᱛᱮ ᱡᱟᱦᱟᱸ ᱯᱟᱛᱲᱟ ᱯᱤᱴᱷᱟᱹ ᱠᱚ ᱞᱟᱹᱭᱟ ᱚᱱᱟ ᱫᱚᱞᱮ ᱵᱮᱱᱟᱣ ᱜᱮᱭᱟ ᱱᱤᱭᱟᱹ ᱵᱤᱥᱮᱥ ᱠᱚᱨᱮ ᱥᱟᱠᱨᱟᱛ ᱟᱨ ᱨᱩᱰᱟᱸ ᱨᱮᱫᱚ ᱦᱳᱭᱳᱜ ᱜᱮᱭᱟ ᱛᱟᱯᱚᱨᱮ ᱥᱚᱨᱦᱟᱭ ᱠᱚᱨᱮ ᱦᱚᱸ ᱟᱹᱰᱤ ᱦᱚᱲ ᱠᱚ ᱵᱮᱱᱟᱣ ᱜᱮᱭᱟ ᱟᱞᱮ ᱦᱚᱸᱞᱮ ᱵᱮᱱᱟᱣ ᱜᱮᱭᱟ ᱢᱟᱱᱮ ᱱᱤᱭᱟᱹ ᱠᱚᱫᱚ ᱠᱚᱨᱟᱣ ᱦᱳᱭᱳᱜ ᱜᱮᱭᱟ ᱯᱨᱚᱛᱤ ᱵᱚᱪᱷᱚᱨ ᱜᱮ ᱱᱤᱭᱟᱹ ᱫᱚ ᱵᱮᱱᱟᱣ ᱦᱩᱭᱩᱜ ᱜᱮᱭᱟ ᱟᱨ ᱱᱤᱭᱟᱹ ᱠᱚ ᱠᱤᱱᱛᱩ ᱥᱮᱵᱮᱞᱟ ᱵᱷᱟᱜᱤ ᱜᱮ ᱱᱟᱯᱟ ᱜᱮ ᱥᱮᱵᱮᱞᱟ ᱱᱤᱭᱟᱹ ᱠᱚ
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱫᱚ ᱱᱚᱜᱼᱚᱭ ᱟᱞᱮ ᱥᱮᱫ ᱦᱚᱸ ᱱᱚᱜᱚᱭ ᱟᱹᱰᱤ ᱜᱟᱱ ᱠᱚ ᱯᱚᱨᱚᱵᱚᱜᱼᱟ ᱢᱮᱛᱟᱜ ᱢᱮ ᱱᱚᱣᱟ ᱮᱨᱚᱜ ᱯᱚᱨᱚᱵᱽ ᱫᱚ ᱟᱨ ᱱᱤᱭᱟᱹ ᱯᱚᱨᱚᱵᱽ ᱫᱚ ᱢᱮᱛᱟᱜ ᱢᱮ ᱢᱤᱜ ᱢᱤᱫᱴᱮᱱ ᱫᱤᱫᱤ ᱛᱮᱭᱟᱝ ᱥᱮ ᱱᱟᱱᱟ ᱠᱩᱢᱟᱹᱝ ᱥᱮ ᱢᱮᱛᱟᱜ ᱢᱮ ᱛᱤᱱᱟᱹᱜ ᱜᱟᱱ ᱯᱮᱲᱟ ᱢᱮᱱᱟᱜ ᱠᱚᱣᱟ ᱩᱱᱠᱩ ᱦᱚᱞᱮ ᱦᱚᱦᱚ ᱟᱠᱚ ᱜᱮᱭᱟ ᱟᱨ ᱟᱹᱰᱤ ᱱᱟᱯᱟᱭ ᱛᱮᱞᱮ ᱢᱟᱱᱟᱣᱟ ᱡᱚᱢᱼᱧᱩ ᱵᱚᱞᱮ ᱟᱹᱰᱤ ᱱᱟᱯᱟᱭ ᱛᱮ ᱡᱚᱢᱼᱧᱩ ᱦᱩᱭᱩᱜᱼᱟ ᱢᱮᱛᱟᱜ ᱢᱮ ᱢᱤᱫᱴᱮᱱ ᱴᱮ ᱡᱚᱠᱷᱚᱱ ᱦᱩᱲᱩᱢ ᱮᱨ ᱫᱟ ᱛᱚ ᱢᱟᱱᱮ ᱢᱤᱫᱴᱤᱡ ᱜᱤᱫᱽᱨᱟᱹᱭ ᱦᱩᱭᱱᱟ ᱛᱚ ᱚᱱᱮ ᱠᱚ ᱢᱮᱱᱟ ᱚᱱᱟ ᱫᱟᱜ ᱢᱟᱹᱰᱤ ᱥᱩᱲᱟᱹ ᱟᱞᱮ ᱥᱮᱫ ᱫᱚ ᱦᱩᱭᱩᱜᱼᱟ ᱛᱚ ᱱᱚᱝᱠᱟ ᱜᱮ ᱱᱚᱜᱼᱚᱭ ᱠᱷᱚᱱ ᱦᱩᱲᱩ ᱠᱚᱢ ᱪᱟᱥᱟ ᱛᱚ ᱚᱱᱟ ᱵᱟᱠᱷᱨᱟ ᱠᱚᱛᱮ ᱵᱚᱞᱮ ᱢᱤᱫᱴᱮᱱ ᱯᱚᱨᱚᱵᱽ ᱞᱮᱠᱟ ᱛᱮᱞᱮ ᱢᱟᱱᱟᱣᱟ ᱡᱮ ᱠᱟᱹᱴᱤᱡ ᱢᱟᱨᱟᱝ ᱟᱫᱚ ᱱᱚᱣᱟ ᱦᱚᱸ ᱢᱤᱫᱴᱮᱱ ᱯᱚᱨᱚᱵᱽ ᱞᱮᱠᱟ ᱛᱮᱜᱮ ᱟᱞᱮ ᱫᱚ ᱟᱨ ᱱᱚᱣᱟ ᱦᱟᱸᱜ ᱡᱚᱠᱷᱚᱱᱤᱧ ᱞᱟᱹᱭ ᱠᱮᱫᱟ ᱛᱚ ᱱᱚᱣᱟ ᱜᱮ ᱢᱮᱛᱟᱜ ᱢᱮ ᱟᱞᱮᱥᱤᱭᱟ ᱫᱚ ᱮᱦᱚᱵ ᱯᱚᱨᱚᱵᱽ ᱠᱟᱱᱟ ᱟᱨ ᱱᱤᱭᱟᱹ ᱵᱟᱫ ᱠᱟᱛᱮᱫ ᱫᱚ ᱟᱯᱮᱥᱮᱫ ᱟᱢ ᱯᱟᱥᱮ ᱮᱢ ᱞᱟᱹᱭ ᱠᱮᱫᱟ ᱡᱮ ᱟᱯᱮ ᱥᱮᱫ ᱫᱚ ᱱᱚᱣᱟ ᱠᱚ ᱯᱚᱨᱚᱵᱽ ᱫᱚ ᱵᱟᱝᱜᱮ ᱦᱩᱭᱩᱜᱼᱟ
ᱵᱟᱝ ᱟᱞᱮ ᱫᱚ ᱱᱚᱛᱮ ᱫᱚ ᱟᱞᱮ ᱟᱞᱮ ᱱᱚᱛᱮ ᱮᱠᱷᱚᱱᱚ ᱵᱟᱞᱤᱧ ᱧᱮᱞ ᱠᱟᱫᱟ ᱛᱚ ᱱᱚᱛᱮ ᱵᱟᱝ ᱦᱩᱭ ᱞᱮᱠᱟ ᱢᱟᱱᱮ ᱵᱟᱝ ᱦᱳᱭᱳᱜ ᱜᱮᱭᱟ ᱧᱮᱞ ᱵᱟᱲᱟ ᱵᱟᱝ ᱦᱩᱭ ᱟᱠᱟᱱᱟ ᱛᱚ
ᱟᱪᱪᱷᱟ ᱟᱹᱰᱤ ᱱᱟᱯᱟᱭ ᱠᱟᱛᱷᱟ ᱡᱮ ᱟᱯᱮ ᱥᱮᱜ ᱱᱚᱝᱠᱟ ᱵᱟᱝ ᱦᱩᱭᱩᱜᱼᱟ ᱦᱮᱸ ᱢᱟ ᱨᱚᱲ ᱵᱮᱱ
ᱟᱨ ᱚᱱᱟ ᱵᱟᱫᱽ ᱫᱤᱭᱮ ᱟᱨ ᱪᱮᱜ ᱪᱮᱜ ᱯᱚᱨᱚᱵᱽ ᱦᱩᱭᱩᱜᱼᱟ ᱡᱩᱫᱤ ᱵᱤᱱ ᱞᱟᱹᱭ ᱠᱮᱭᱟ ᱟᱹᱵᱤᱱ ᱚᱱᱟ ᱠᱚᱨᱮ
ᱟᱪᱪᱷᱟ ᱟᱹᱞᱤᱧ ᱦᱟᱸᱜ ᱞᱤᱧ ᱞᱟᱹᱭ ᱮᱫᱟ ᱟᱨ ᱚᱱᱟ ᱡᱚᱠᱷᱚᱱ ᱦᱟᱸᱜ ᱦᱩᱭ ᱮᱱᱟ ᱚᱱᱟ ᱫᱚ ᱦᱩᱲᱩ ᱡᱚᱠᱷᱚᱱ ᱞᱮ ᱮᱨ-ᱟ ᱦᱟᱸᱜ ᱛᱚᱠᱷᱚᱱ ᱟᱫᱚ ᱦᱩᱲᱩ ᱮᱨ ᱵᱟᱫ ᱠᱟᱛᱮ ᱦᱟᱸᱜ ᱡᱚᱠᱷᱚᱱ ᱚᱱᱟ ᱦᱩᱲᱩ ᱞᱮ ᱨᱚᱦᱚᱭ ᱵᱟᱲᱟ ᱠᱟᱛᱮ ᱡᱚᱠᱷᱚᱱ ᱦᱟᱸᱜ ᱜᱮᱞᱮᱜᱼᱟ ᱛᱚ ᱦᱩᱲᱩ ᱜᱮᱞᱮᱜᱼᱟ ᱡᱚᱠᱷᱚᱱ ᱜᱮ ᱛᱚ ᱩᱱ ᱥᱚᱢᱚᱭ ᱫᱚ ᱟᱞᱮ ᱫᱚ ᱢᱟᱜ ᱢᱚᱬᱮ ᱞᱮ ᱯᱚᱨᱚᱵᱚᱜᱼᱟ ᱢᱮᱱ ᱠᱟᱛᱮᱫ ᱫᱚ ᱵᱩᱞᱟᱣ ᱦᱩᱲᱩ ᱡᱚᱠᱷᱚᱱ ᱜᱮᱞᱮ ᱮᱱᱟ ᱚᱱᱟ ᱦᱟᱱᱛᱮ ᱱᱟᱛᱮ ᱠᱷᱚᱡ ᱵᱚᱞᱮ ᱢᱚᱛᱞᱚᱵ ᱯᱩᱨᱩᱵ ᱠᱷᱚᱡ ᱛᱷᱚᱲᱟ ᱜᱟᱱ ᱦᱩᱲᱩ ᱞᱮ ᱟᱹᱜᱩᱭᱟ ᱵᱟᱨ ᱯᱮ ᱵᱩᱫᱟᱹ ᱟᱨ ᱯᱚᱪᱷᱤᱢ ᱠᱷᱚᱡ ᱛᱷᱚᱲᱟ ᱦᱩᱲᱩ ᱞᱮ ᱟᱹᱜᱩᱭᱟ ᱩᱛᱚᱨ ᱠᱷᱚᱱ ᱛᱷᱚᱲᱟ ᱜᱟᱱ ᱦᱩᱲᱩ ᱟᱹᱜᱩᱭᱟ ᱫᱚᱠᱷᱤᱱ ᱠᱷᱚᱱ ᱛᱷᱚᱲᱟ ᱜᱟᱱ ᱦᱩᱲᱩ ᱞᱮ ᱟᱹᱜᱩᱭᱟ ᱵᱚᱞᱮ ᱜᱚᱴᱟ ᱦᱟᱱᱛᱮ ᱱᱟᱛᱮ ᱦᱩᱲᱩ ᱟᱹᱜᱩ ᱠᱟᱛᱮᱫ ᱵᱚᱞᱮ ᱡᱟᱦᱮᱨ ᱛᱷᱟᱱ ᱨᱮᱞᱮ ᱯᱩᱡᱟᱹᱭᱟ ᱟᱫᱚ ᱚᱱᱟ ᱯᱩᱡᱟᱹ ᱫᱚ ᱦᱟᱸᱜ ᱞᱮ ᱢᱮᱛᱟᱜᱼᱟ ᱟᱞᱮ ᱫᱚ ᱢᱟᱜ ᱢᱚᱬᱮ ᱟᱫᱚ ᱚᱱᱟ ᱫᱚ ᱦᱟᱸᱜ ᱟᱞᱮ ᱥᱮᱫ ᱫᱚ ᱩᱱ ᱥᱚᱢᱚᱭ ᱦᱩᱭᱩᱜᱼᱟ ᱵᱚᱞᱮ ᱦᱩᱲᱩ ᱡᱚᱠᱷᱚᱱ ᱦᱟᱸᱜ ᱜᱮᱞᱮᱜᱼᱟ ᱛᱚᱠᱷᱚᱱ ᱜᱮ ᱚᱱᱟ ᱫᱚᱞᱮ ᱢᱟᱱᱟᱣᱟ ᱟᱞᱮ ᱥᱮᱫ ᱫᱚ ᱟᱪᱪᱷᱟ ᱜᱚᱝᱠᱮ ᱟᱵᱮᱱ ᱪᱮᱛᱟᱱ ᱨᱮᱦᱟᱸᱜ ᱱᱚᱰᱮ ᱢᱤᱫᱴᱮᱱ ᱠᱩᱠᱞᱤ ᱞᱤᱧ ᱫᱚᱦᱚᱭᱫᱟ ᱡᱮ ᱟᱯᱮ ᱥᱮᱱ ᱛᱮᱫᱚ ᱚᱱᱟ ᱟᱢ ᱢᱟᱜ ᱢᱚᱬᱮ ᱯᱚᱨᱚᱵᱽ ᱫᱚᱠᱚ ᱢᱟᱱᱟᱣ ᱵᱟᱲᱟᱭᱟ ᱥᱮ ᱵᱟᱠᱚ ᱢᱟᱱᱟᱣᱟ?
ᱦᱮᱸ ᱢᱟᱜᱽ ᱢᱚᱬᱮ ᱫᱚ ᱦᱩᱭᱩᱜ ᱜᱮᱭᱟ᱾ ᱟᱞᱮ ᱱᱚᱸᱰᱮ ᱢᱟᱱᱮ ᱵᱟᱦᱟ ᱢᱟᱜᱽ ᱢᱚᱬᱮ ᱫᱚ ᱦᱩᱭᱩᱜ ᱜᱮᱭᱟ। ᱠᱤᱱᱛᱩ ᱟᱞᱮ ᱟᱛᱩ ᱨᱮ ᱡᱟᱦᱟᱸ ᱧᱮᱞ ᱦᱩᱭ ᱠᱟᱱᱟ ᱡᱮ ᱟᱞᱮ ᱦᱚᱭᱛᱳ ᱱᱤᱭᱟᱹ ᱵᱟᱨ ᱞᱮ ᱵᱟᱦᱟᱭᱮᱱᱟ᱾ ᱫᱮᱭᱮ ᱟᱵᱟᱨ ᱥᱮᱭ ᱯᱩᱱ ᱥᱮᱨᱢᱟ ᱯᱚᱨᱮ ᱞᱮ ᱢᱟᱜ ᱢᱚᱬᱮᱜᱼᱟ ᱚᱱᱠᱟ ᱡᱮ ᱯᱨᱚᱛᱤ ᱵᱚᱪᱷᱚᱨ ᱢᱟᱜ ᱢᱚᱬᱮ ᱦᱩᱭᱩᱜ ᱚᱱᱠᱟ ᱫᱚ ᱵᱟᱝ। ᱱᱤᱭᱟᱹ ᱵᱟᱨ ᱡᱚᱫᱤ ᱢᱟᱢ ᱢᱟᱱᱮ ᱼᱼ ᱵᱟᱦᱟᱭᱮᱱᱟ ᱛᱟᱦᱚᱞᱮ ᱳᱭ ᱯᱩᱱ ᱥᱮᱨᱢᱟ ᱯᱚᱨᱮ ᱢᱟᱜ ᱢᱚᱬᱮ ᱚᱱᱠᱟ ᱦᱩᱭᱩᱜᱼᱟ ᱟᱞᱮ ᱱᱚᱸᱰᱮ ᱫᱚ।
ᱟᱪᱪᱷᱟ ᱟᱹᱰᱤ ᱱᱟᱯᱟᱭ ᱱᱚᱰᱮ ᱟᱯᱮ ᱥᱮᱱᱟᱜ ᱠᱟᱛᱷᱟ ᱠᱚᱢ ᱫᱚᱦᱚ ᱠᱮᱫ ᱛᱟᱞᱟᱝᱟ। ᱟᱨ ᱚᱱᱠᱟ ᱠᱟᱱ ᱜᱮᱭᱟ ᱵᱚᱞᱮ ᱡᱟᱭᱜᱟ ᱡᱟᱭᱜᱟᱛᱮ ᱡᱩᱫᱟᱹ ᱡᱩᱫᱟᱹ ᱜᱮᱭᱟ᱾ ᱟᱨ ᱡᱩᱫᱟᱹ ᱡᱩᱫᱟᱹ ᱠᱚ ᱼᱼ ᱯᱚᱨᱚᱵᱚᱜᱼᱟ ᱟᱨ ᱡᱩᱫᱟᱹ ᱡᱩᱫᱟᱹ ᱠᱚ ᱢᱟᱱᱟᱣᱟ ᱯᱚᱨᱚᱵᱽ ᱠᱚᱦᱚᱸ ᱟᱫᱚ ᱟᱞᱮᱥᱮᱫ ᱦᱚᱸ ᱡᱚᱠᱷᱚᱱ ᱡᱚᱠᱷᱚᱱᱤᱧ ᱞᱟᱹᱭ ᱠᱮᱜᱼᱟ ᱡᱮ ᱮᱦᱚᱵ ᱩᱛᱟᱹᱨ ᱢᱟ ᱚᱠᱟᱴᱟᱜ ᱚᱱᱟ ᱮᱨᱚᱜ ᱯᱚᱨᱚᱵᱽ ᱞᱮᱠᱟᱛᱮ ᱟᱨ ᱤᱱᱟᱹ ᱵᱟᱫ ᱫᱚ ᱦᱟᱸᱜ ᱦᱤᱡᱩᱜ ᱛᱟᱞᱟᱝᱟ ᱱᱚᱭ ᱥᱤᱫᱷᱟᱹ ᱢᱟᱜ ᱢᱚᱬᱮ ᱦᱩᱲᱩ ᱜᱮᱞᱮ ᱵᱟᱲᱟ ᱠᱟᱛᱮᱜ ᱟᱞᱮ ᱫᱚ ᱱᱚᱜᱚᱭ ᱪᱟᱥᱵᱟᱥ ᱞᱟᱹᱜᱤᱫ ᱛᱮᱜᱮ ᱞᱮ ᱯᱚᱨᱚᱵᱚᱜᱼᱟ᱾ ᱵᱚᱞᱮ ᱟᱢ ᱪᱟᱥᱵᱟᱥ ᱮᱫᱟ ᱛᱚ ᱚᱱᱟ ᱠᱚ ᱵᱟᱠᱷᱨᱟᱛᱮ। ᱵᱚᱞᱮ ᱯᱚᱨᱚᱵᱚᱜ ᱢᱮ ᱢᱟᱱᱟᱣ ᱢᱮ᱾ ᱵᱚᱞᱮ ᱟᱛᱳ ᱴᱚᱞᱟ ᱠᱚᱨᱮᱱ ᱡᱟ ᱢᱮᱱᱟᱜᱼᱟ ᱡᱟᱦᱮᱨ ᱛᱷᱟᱱ ᱢᱟᱺᱡᱷᱤ ᱼᱼ ᱛᱷᱟᱱ ᱥᱮ ᱡᱟᱦᱱᱟᱜ ᱜᱮ ᱚᱱᱠᱟ ᱛᱚ ᱚᱱᱟ ᱠᱚᱨᱮ ᱟᱹᱰᱤ ᱱᱟᱯᱟᱭ ᱱᱟᱯᱟᱭ ᱛᱮ ᱵᱚᱞᱮ ᱯᱩᱡᱟᱹ ᱫᱟᱨᱟᱢ ᱥᱮ ᱢᱮᱛᱟᱜ ᱢᱮ ᱯᱩᱡᱟᱹᱭ ᱞᱟᱹᱜᱤᱫ ᱛᱮ᱾ ᱟᱨ ᱚᱱᱟ ᱦᱟᱸᱜ ᱼᱼ ᱚᱠᱟ ᱞᱟᱝ ᱜᱟᱞᱢᱟᱨᱟᱣ ᱠᱮᱫᱟ ᱢᱟᱜ ᱢᱚᱬᱮ ᱦᱟᱸᱜ ᱱᱚᱣᱟ ᱨᱮ ᱫᱚ ᱢᱮᱛᱟᱜ ᱢᱮ ᱡᱟᱦᱮᱨ ᱨᱮᱜᱮ ᱦᱟᱸᱜ ᱯᱩᱡᱟᱹ ᱫᱚ ᱦᱩᱭᱩᱜᱼᱟ। ᱟᱨ ᱡᱟᱦᱮᱨ ᱨᱮᱜᱮ ᱟᱭᱢᱟ ᱰᱷᱮᱨᱟᱱ ᱦᱚᱲ ᱠᱚ ᱥᱲᱮᱭᱟᱠᱚ ᱪᱤᱠᱟᱹᱭᱟᱠᱚ ᱦᱟᱱᱟ ᱱᱟᱣᱟ ᱚᱱᱠᱟ ᱢᱮᱱᱟᱜ ᱠᱟᱫᱟ ᱯᱚᱭᱥᱟ ᱠᱚ ᱩᱴᱷᱟᱹᱣ ᱵᱟᱲᱟ ᱠᱟᱛᱮᱫ ᱵᱚᱞᱮ ᱼᱼ ᱤᱱᱟᱹ ᱠᱚ ᱢᱮᱱᱟᱜᱼᱟ ᱠᱚ ᱢᱮᱨᱚᱢ ᱠᱚ ᱼᱼ ᱜᱮᱠᱚ ᱯᱩᱡᱟᱹ ᱠᱚᱣᱟ ᱚᱸᱰᱮ ᱵᱚᱞᱮ ᱯᱩᱡᱟᱹ ᱦᱩᱭᱩᱜᱼᱟ ᱵᱚᱞᱮ ᱚᱱᱟ ᱟᱹᱛᱩ ᱨᱮᱭᱟᱜ ᱱᱤᱭᱚᱢ ᱢᱮᱱᱟᱜᱼᱟ ᱚᱱᱠᱟ ᱜᱮ। ᱟᱨ ᱤᱱᱟᱹ ᱵᱟᱫ ᱠᱟᱛᱮ ᱡᱚᱠᱷᱚᱱ ᱞᱟᱝ ᱦᱤᱡᱩᱜᱼᱟ ᱛᱚ᱾ ᱥᱤᱫᱷᱟᱹ ᱱᱚᱜᱼᱚᱭ ᱼᱼ ᱟᱞᱮ ᱥᱮᱫ ᱫᱚ ᱢᱮᱛᱟᱜ ᱢᱮ ᱚᱱᱟ ᱡᱟᱦᱮᱨ ᱛᱷᱟᱱ ᱞᱮᱠᱟᱱ ᱯᱩᱡᱟᱹ ᱛᱮᱫᱚ ᱱᱚᱜᱼᱚᱭ ᱥᱚᱦᱨᱟᱭ ᱜᱮ ᱦᱤᱡᱩᱜ ᱠᱟᱱᱟ। ᱟᱫᱚ ᱱᱚᱜᱼᱚᱭ ᱥᱚᱦᱨᱟᱭ ᱦᱚᱸ ᱟᱞᱮ ᱥᱮᱫ ᱢᱟ ᱟᱹᱰᱤ ᱱᱟᱯᱟᱭ ᱠᱚ ᱯᱚᱨᱚᱵᱚᱜᱼᱟ᱾ ᱟᱞᱮ ᱥᱮᱫ ᱫᱚ ᱱᱚᱜᱼᱚᱭ ᱢᱮᱛᱟᱜ ᱢᱮ ᱼᱼ ᱛᱩᱨᱩᱭᱟᱜ ᱫᱤᱱ ᱥᱟᱵ ᱢᱮ ᱛᱩᱨᱩᱭ ᱫᱤᱱ ᱫᱷᱟᱹᱨᱤᱡ ᱥᱚᱦᱨᱟᱭ ᱦᱩᱭᱩᱜ ᱠᱟᱱᱟ। ᱟᱪᱪᱷᱟ ᱟᱯᱮᱥᱮᱫ ᱚᱱᱛᱮᱧ ᱠᱩᱞᱤᱭᱮᱫ ᱢᱮᱭᱟ ᱡᱮ ᱛᱤᱱᱟᱹᱜ ᱫᱤᱱ ᱱᱚᱝᱠᱟ ᱯᱮ ᱥᱚᱦᱨᱟᱭ ᱵᱟᱲᱟᱜ ᱜᱮᱭᱟ?
ᱟᱞᱮ ᱥᱮᱫ ᱥᱚᱨᱦᱟᱭ ᱫᱚ ᱚᱱᱟ ᱵᱟᱨ ᱫᱤᱱ ᱞᱮ ᱞᱮᱠᱟ ᱦᱩᱭᱩᱜᱼᱟ᱾ ᱦᱚᱭᱛᱳ ᱥᱚᱨᱦᱟᱭ ᱛᱮᱦᱤᱧ ᱼᱼ ᱛᱮᱦᱮᱧ ᱠᱟᱱᱟ ᱛᱮᱦᱮᱧ ᱟᱨ ᱜᱟᱯᱟ ᱚᱱᱠᱟ ᱼᱼ ᱟᱞᱮ ᱟ ᱛᱟᱯᱚᱨᱮ ᱥᱚᱨᱦᱟᱭ ᱞᱮ, ᱟᱞᱮᱫᱚ ᱠᱷᱩᱱᱴᱟᱹᱣ ᱦᱩᱭᱩᱜ ᱜᱮᱭᱟ ᱥᱚᱨᱦᱟᱭ ᱨᱮ।
ᱦᱮᱸ
ᱛᱮᱦᱮᱧ ᱦᱚᱭᱛᱚ ᱢᱟᱱᱮ ᱚᱲᱟᱜ ᱨᱮ ᱵᱷᱟᱜᱤ ᱴᱷᱤᱠ ᱡᱚᱢ ᱧᱩ ᱦᱩᱭᱱᱟ ᱯᱤᱴᱷᱟᱹ ᱞᱟᱴᱷᱟ ᱠᱚ ᱦᱩᱭᱱᱟ। ᱛᱟᱯᱚᱨᱮ ᱜᱟᱯᱟ ᱠᱷᱩᱱᱴᱟᱹᱣ ᱦᱩᱭ ᱮᱱᱟ। ᱟᱞᱮ ᱫᱚ ᱚᱱᱠᱟ ᱢᱟᱱᱮ ᱪᱷᱚ ᱫᱤᱱ ᱫᱷᱚᱨᱮ ᱫᱚ ᱛᱩᱨᱩᱭ ᱢᱟᱦᱟ ᱫᱷᱚᱨᱮ ᱫᱚ ᱵᱟᱞᱮ ᱢᱟᱱᱟᱣ ᱜᱮᱭᱟ। ᱢᱟᱱᱮ ᱟᱹᱞᱤᱧ ᱡᱚᱛᱚ ᱞᱤᱧ ᱧᱮᱞ ᱟᱹᱜᱩᱭᱮᱫᱟ ᱱᱤᱝ ᱱᱤᱝᱠᱟᱹ ᱵᱟᱨ ᱫᱤᱱ ᱫᱷᱚᱨᱮ ᱜᱮ ᱢᱟᱱᱟᱣ ᱦᱩᱭᱩᱜ ᱜᱮᱭᱟ ᱥᱚᱨᱦᱟᱭ ᱫᱚ।
ᱮᱦᱸᱜ
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱡᱮ, ᱟᱯᱮ ᱫᱚ ᱱᱚᱜᱼᱚᱭ ᱵᱟᱨ ᱫᱤᱱ ᱥᱮ ᱯᱮ ᱫᱤᱱ ᱯᱮ ᱢᱟᱱᱟᱣᱟ। ᱟᱫᱚ ᱟᱞᱮ ᱥᱮᱫ ᱫᱚ ᱱᱚᱜ-ᱚᱭ ᱮᱦᱚᱵ ᱠᱷᱚᱸᱡ, ᱤᱧ ᱞᱟᱹᱭᱮᱫ ᱛᱟᱞᱟᱝ ᱟ ᱢᱤᱫᱴᱮᱡ ᱠᱟᱛᱮ। ᱛᱚ ᱮᱦᱚᱵ ᱫᱤᱱ ᱫᱚ ᱦᱟᱸᱜ ᱟᱞᱮ ᱫᱚᱞᱮ ᱩᱢ ᱨᱟᱠᱟᱵᱟ, ᱥᱮ ᱢᱮᱛᱟᱜ ᱢᱮ ᱵᱚᱸᱜᱟᱭᱟᱞᱮ ᱚᱠᱟ ᱫᱚ ᱢᱮᱛᱟᱜ ᱢᱮ ᱯᱩᱡᱟᱹᱭᱟᱠᱚ ᱮᱦᱚᱵ ᱨᱮ। ᱡᱮ ᱜᱟᱹᱭ ᱠᱚᱠᱚ ᱡᱟᱜᱟᱣ ᱠᱚᱣᱟ ᱚᱱᱠᱟ, ᱟᱨ ᱤᱱᱟᱹ ᱵᱟᱫ ᱫᱚᱦᱟᱸᱜ ᱢᱤᱫᱼᱼ ᱢᱮᱛᱟᱜ ᱢᱮ ᱥᱮᱠᱮᱱᱰ ᱟᱜ ᱫᱤᱱ ᱨᱮᱫᱚ ᱫᱟᱠᱟ ᱦᱤᱡᱩᱜ ᱠᱟᱱᱟ ᱟᱨ ᱫᱟᱠᱟᱭᱟᱞᱮ ᱩᱱ ᱦᱤᱞᱚᱜ ᱫᱚ ᱫᱟᱠᱟ ᱠᱚ ᱢᱮᱛᱟᱜᱼᱟ। ᱟᱨ ᱚᱱᱟ ᱢᱮᱛᱟᱜ ᱢᱮ ᱯᱮᱭᱟᱣᱟᱜ ᱫᱤᱱ ᱨᱮᱦᱟᱸᱜ ᱚᱠᱟ ᱫᱚ ᱦᱩᱭᱩᱜ ᱠᱟᱱᱟ ᱚᱱᱟ ᱫᱚ ᱦᱟᱹᱠᱩ ᱤᱭᱟᱹ ᱢᱮᱛᱟᱜ ᱢᱮ। ᱪᱮᱫ ᱠᱚ ᱢᱮᱛᱚᱣᱟᱜ ᱚᱱᱟ ᱠᱷᱩᱱᱴᱟᱹᱣ ᱠᱚ ᱢᱮᱛᱟᱜ ᱠᱟᱱᱟ ᱾ ᱟᱨ ᱚᱱᱟ ᱨᱮᱫᱚ ᱢᱮᱛᱟᱜ ᱢᱮ ᱜᱟᱹᱭ ᱰᱟᱝᱨᱟ ᱼᱼ ᱠᱚ ᱰᱟᱦᱟᱨ ᱠᱚᱞᱮ, ᱞᱮ ᱠᱷᱩᱱᱴᱟᱹᱣ ᱠᱚᱣᱟ। ᱟᱫᱚ ᱱᱮᱛᱟᱨ ᱠᱟ ᱠᱟᱛᱮᱜ ᱚᱱᱟ ᱦᱚᱸ ᱟᱹᱰᱤ ᱠᱚᱢ ᱠᱚ ᱠᱷᱩᱱᱴᱟᱹᱣᱮᱫ ᱠᱚᱣᱟ, ᱟᱹᱰᱤ ᱢᱤᱫ ᱵᱟᱨ ᱦᱚᱲᱜᱮ ᱟᱨ ᱵᱟᱠᱷᱟᱡ ᱫᱚ ᱵᱟᱝ ᱞᱮᱠᱟ ᱜᱮ ᱢᱮᱛᱟᱜ ᱢᱮ। ᱟᱨ ᱚᱱᱟ ᱠᱷᱩᱱᱴᱟᱹᱣ ᱠᱚ ᱡᱚᱠᱷᱚᱱ ᱱᱟᱜ, ᱦᱩᱭ ᱵᱟᱲᱟᱜᱼᱟ ᱛᱚ ᱤᱱᱟᱹ ᱵᱟᱫᱮ ᱫᱚ ᱦᱟᱸᱜ ᱵᱟᱹᱭ ᱵᱟᱹᱭ ᱼᱼ ᱛᱮ ᱚᱱᱟ ᱫᱚᱥᱟᱨ ᱦᱤᱞᱚᱜ ᱫᱚ ᱟᱞᱮᱥᱮᱫ ᱫᱚ ᱢᱮᱛᱟᱜ ᱢᱮ ᱡᱟᱞᱮᱭᱟᱠᱚ ᱾ ᱟᱨ ᱡᱟᱞᱮᱨ ᱫᱚ ᱵᱚᱞᱮ ᱡᱟᱦᱟᱸᱭᱟᱜ ᱜᱮ ᱡᱟᱦᱟᱸ ᱦᱟᱱᱛᱮ ᱱᱟᱛᱮ ᱪᱟᱞᱟᱜ ᱢᱮ ᱠᱚᱭᱮ ᱢᱮ ᱵᱮᱸᱜᱟᱲ ᱠᱚ ᱟᱹᱞᱩ ᱠᱚ ᱥᱮ ᱡᱟᱦᱟᱱᱟᱜ ᱜᱮ ᱪᱟᱥ ᱵᱟᱲᱟᱣ ᱠᱟᱜ। ᱥᱮ ᱚᱲᱟᱜ ᱚᱲᱟᱜ ᱪᱟᱞᱟᱣ ᱠᱟᱛᱮ ᱚᱱᱠᱟ ᱟᱢ ᱠᱚᱭ ᱫᱟᱲᱮᱟᱭᱟ ᱡᱟᱦᱟᱱᱟᱜ ᱵᱚᱞᱮ। ᱮ ᱟᱢᱟᱜ ᱛᱩᱢᱫᱟᱜ ᱨᱩ ᱴᱟᱢᱟᱠ ᱨᱩ ᱩᱱ ᱥᱚᱢᱚᱭ ᱥᱚᱦᱚᱨᱟᱭ ᱫᱤᱱ ᱠᱟᱱᱟ ᱛᱚ ᱯᱩᱨᱟᱹ ᱠᱚ ᱵᱩᱞ ᱵᱟᱲᱟ ᱠᱚᱜᱼᱟ ᱦᱚᱲ ᱠᱚᱦᱚᱸ। ᱵᱟᱭ ᱫᱤᱥᱟᱹᱭᱟ ᱛᱚ ᱦᱟᱱᱛᱮ ᱱᱟᱛᱮ ᱫᱟᱸᱲᱟ ᱵᱟᱲᱟᱭ ᱢᱮ ᱯᱩᱨᱟᱹ ᱟᱢᱫᱚ ᱦᱟᱸᱰᱮ ᱱᱟᱸᱰᱮ ᱴᱩᱠᱩᱡ ᱦᱟᱺᱰᱤ ᱧᱩ ᱪᱮᱫ ᱚᱱᱠᱟ ᱜᱮᱠᱚ ᱪᱟᱞᱟᱣ ᱵᱟᱲᱟᱜᱼᱟ ᱦᱟᱱᱛᱮ ᱱᱟᱛᱮ। ᱟᱨ ᱚᱱᱟ ᱠᱚ ᱡᱚᱠᱷᱚᱱ ᱚᱱᱟ ᱠᱷᱚᱡ ᱫᱚᱥᱟᱨ ᱫᱤᱱ ᱫᱚ ᱦᱩᱭᱩᱜ ᱠᱟᱱᱟ ᱦᱟᱹᱠᱩ ᱠᱟᱴᱠᱚᱢ᱾ ᱟᱨ ᱦᱟᱹᱠᱩ ᱠᱟᱴᱠᱚᱢ ᱫᱚ ᱦᱟᱸᱜ ᱚᱠᱟᱧ ᱞᱟᱹᱭ ᱠᱟᱜᱼᱟ ᱢᱤᱫᱴᱮᱱ ᱞᱟᱹᱴᱩ ᱜᱟᱹᱰᱤᱭᱟᱹ ᱢᱮᱱᱟᱜ ᱛᱟᱞᱮᱭᱟ ᱛᱚ ᱚᱸᱰᱮ ᱜᱮ ᱦᱟᱸᱜ ᱵᱚᱞᱮ ᱯᱩᱨᱟᱹ ᱡᱷᱟᱹᱞᱤ ᱞᱮ ᱚᱨᱟ ᱢᱤᱫ ᱫᱷᱚᱢ ᱟᱨ ᱚᱸᱰᱮ ᱦᱟᱹᱠᱩ ᱠᱟᱴᱚᱢ ᱦᱤᱞᱳᱜ ᱫᱚ ᱦᱟᱹᱠᱩ ᱠᱚᱞᱮ ᱥᱟᱵ ᱠᱚᱣᱟ ᱟᱨ ᱚᱲᱟᱜ ᱚᱲᱟᱜ ᱵᱚᱞᱮ ᱡᱟᱜᱮ ᱠᱚ ᱦᱩᱭᱩᱜ-ᱟ ᱫᱩ ᱠᱮᱡᱤ ᱛᱤᱱ ᱠᱮᱡᱤ ᱛᱚ ᱩᱱ ᱥᱚᱢᱚᱭ ᱡᱚᱢ ᱠᱚ ᱦᱩᱭᱩᱜ ᱜᱮᱭᱟ ᱟᱨ ᱤᱱᱟᱹ ᱵᱟᱫᱽ ᱨᱮᱫᱚ ᱦᱟᱸᱜ ᱦᱮᱸ ᱨᱚᱲ ᱛᱟᱞᱟᱝ ᱢᱮ ᱦᱟᱸᱜ ᱟᱢᱦᱚᱸ ᱩᱱᱩᱠᱩ ᱡᱟᱦᱟᱱᱟᱜ ᱚᱱᱠᱟ ᱠᱩᱠᱞᱤ ᱠᱚ ᱢᱮᱱᱟᱜ ᱠᱷᱟᱡ
ᱦᱮᱸ ᱱᱤᱭᱟᱹ ᱡᱟᱦᱟᱸᱵᱤᱱ ᱞᱟᱹᱭ ᱠᱮᱫᱟ ᱡᱮ ᱪᱟᱥ ᱵᱟᱥ ᱱᱤᱭᱮ ᱱᱤᱝᱠᱟᱹᱱᱟᱜ ᱟᱯᱮ ᱥᱮᱫ ᱯᱩᱡᱟᱹ ᱠᱚ ᱦᱩᱭᱩᱜ ᱜᱮᱭᱟ ᱛᱚ ᱱᱤᱭᱟᱹ ᱜᱮᱛᱩ ᱟᱸᱡᱚᱢ ᱠᱟᱛᱮ ᱟᱹᱰᱤ ᱱᱟᱯᱟᱭ ᱜᱮ ᱵᱩᱡᱷᱟᱹᱣ ᱦᱩᱭᱮᱱᱟ ᱟᱞᱮ ᱱᱚᱛᱮ ᱫᱚ ᱚᱱᱠᱟᱱᱟᱜ ᱫᱚ ᱵᱟᱝ ᱦᱩᱭᱩᱜ ᱜᱮᱭᱟ ᱛᱚ ᱢᱟᱱᱮ ᱧᱮᱞ ᱵᱟᱲᱟ ᱵᱟᱝ ᱦᱩᱭ ᱠᱟᱱᱟ ᱛᱟᱦᱚᱞᱮ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱼᱼ ᱛᱚ ᱚᱱᱟ ᱟᱸᱡᱚᱢ ᱞᱟᱹᱜᱤᱫ ᱟᱹᱰᱤ ᱱᱟᱯᱟᱭ ᱵᱩᱡᱷᱟᱹᱣ ᱮᱱᱟ ᱵᱟᱝ ᱱᱤᱭᱟᱹ ᱪᱟᱥᱵᱟᱥ ᱞᱟᱹᱜᱤᱫ ᱱᱤᱝᱠᱟᱹ ᱯᱚᱨᱚᱵᱽ ᱠᱚ ᱦᱩᱭᱩᱜ ᱜᱮᱭᱟ ᱟᱯᱮ ᱥᱮᱱ
ᱛᱚ ᱱᱤᱭᱟᱹ ᱟᱸᱡᱚᱢ ᱠᱟᱛᱮᱫ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱟᱥᱚᱞᱮ ᱟᱹᱞᱤᱧ ᱢᱟᱛᱚ ᱧᱮᱞ ᱵᱟᱲᱟ ᱵᱟᱝ ᱦᱩᱭ ᱟᱠᱟᱱᱟ ᱛᱚ ᱱᱤᱭᱟᱹ ᱪᱟᱥᱵᱟᱥ ᱞᱟᱹᱭ ᱛᱤᱠᱤᱱ ᱟᱜ ᱯᱚᱨᱚᱵᱽ ᱠᱚ
ᱦᱮᱸ ᱟᱪᱪᱷᱟ ᱟᱹᱰᱤ ᱱᱟᱯᱟᱭ ᱟᱨᱦᱚᱸ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱨ ᱚᱠᱟ ᱟᱞᱤᱧ ᱞᱟᱹᱭ ᱞᱮᱫ-ᱟ ᱡᱮ ᱱᱚᱰᱮ ᱟᱞᱮᱥᱮᱫ ᱥᱮ ᱱᱚᱜᱼᱚᱭ ᱤᱭᱟᱹ ᱠᱚ ᱦᱩᱭᱩᱜᱼᱟ ᱚᱠᱟᱨᱮᱤᱧ ᱞᱟᱹᱭ ᱠᱮᱜᱼᱟ ᱡᱮ ᱱᱚᱜᱼᱚᱭ ᱡᱟᱞᱮ ᱠᱚ ᱦᱟᱸᱜ ᱤᱱᱟᱹ ᱵᱟᱫ ᱫᱚ ᱱᱦᱟᱜ ᱠᱟᱴᱠᱚᱢ ᱦᱸᱚᱞᱤᱧ ᱞᱟᱹᱭ ᱠᱮᱜ ᱟ ᱛᱚ ᱤᱱᱟᱹ ᱵᱟᱫ ᱱᱚᱜ ᱞᱟᱥᱴ ᱥᱩᱫᱩ ᱥᱟᱠᱨᱟᱛ ᱟᱨ ᱵᱤᱡᱷᱟ ᱱᱚᱣᱟ ᱥᱟᱶ ᱥᱟᱶ ᱛᱮᱜᱮ ᱟᱨ ᱱᱚᱣᱟ ᱦᱟᱜ ᱥᱚᱦᱨᱟᱭ ᱫᱚ ᱪᱮᱫᱟᱜ ᱞᱮ ᱢᱟᱱᱟᱣᱟ ᱱᱚᱣᱟ ᱫᱚ ᱢᱮᱛᱟᱜ ᱢᱮ ᱡᱚᱠᱷᱚᱱ ᱚᱱᱟ ᱦᱩᱲᱩᱢ ᱪᱟᱥ ᱥᱟᱹᱛ ᱠᱮᱫᱟ ᱛᱚ ᱦᱩᱲᱩ ᱪᱟᱥ ᱪᱟᱥ ᱥᱟᱹᱛ ᱠᱟᱛᱮᱜ ᱱᱚᱜᱚᱭ ᱠᱷᱟᱹᱨᱟᱹᱭ ᱮᱢ ᱟᱹᱜᱩ ᱠᱮᱫᱟ ᱥᱮ ᱚᱲᱟᱜ ᱮᱢ ᱵᱷᱚᱨᱟᱣ ᱠᱮᱫᱟ᱾ ᱥᱮ ᱡᱟᱦᱟᱸ ᱛᱜᱮᱢ ᱟᱹᱜᱩ ᱠᱮᱫᱟ ᱵᱚᱞᱮ ᱚᱲᱟᱜ ᱫᱷᱟᱨᱤᱡ ᱮᱢ ᱟᱹᱜᱩ ᱥᱮᱴᱮᱨ ᱠᱮᱜᱼᱟ ᱛᱚ ᱱᱚᱣᱟ ᱵᱟᱠᱷᱨᱟ ᱛᱮ ᱟᱹᱰᱤ ᱢᱟᱨᱟᱝ ᱯᱚᱨᱚᱵᱽ ᱠᱚ ᱡᱟᱹᱛᱤ ᱞᱮᱠᱟᱱ ᱯᱚᱨᱚᱵᱽ ᱵᱚᱞᱮ ᱱᱚᱜᱚᱭ ᱛᱤᱱᱟᱹᱜ ᱤᱧ ᱪᱟᱥ ᱵᱟᱥ ᱞᱮᱜᱼᱟ ᱱᱚᱜᱚᱭ ᱚᱲᱟᱜ ᱫᱷᱟᱨᱤᱡ ᱟᱹᱜᱩ ᱠᱮᱫᱟ ᱛᱚ ᱚᱱᱟ ᱦᱤᱥᱟᱹᱵ ᱛᱮ ᱱᱚᱜ ᱚᱭ ᱡᱚᱛᱚ ᱠᱚ ᱢᱟᱱᱟᱣᱟ ᱚᱱᱟ ᱵᱚᱫᱚᱞ ᱛᱮ ᱟᱨ ᱤᱱᱟᱹ ᱵᱟᱫ ᱛᱮ ᱡᱟᱹᱥᱛᱤ ᱫᱚ ᱱᱚᱜᱼᱚᱭ ᱟᱹᱰᱤ ᱡᱟᱹᱥᱛᱤ ᱱᱚᱜᱚᱭ ᱟᱞᱮ ᱥᱮᱫ ᱧᱮᱞ ᱠᱟᱜ ᱠᱚᱣᱟ ᱡᱮ ᱜᱟᱹᱭ ᱰᱨᱟ ᱠᱚ ᱢᱟᱱᱟᱣ ᱠᱚᱣᱟ ᱥᱚᱦᱨᱟᱭ ᱨᱮᱫᱚ ᱜᱰᱨᱟ ᱠᱚᱠᱚ ᱡᱟᱜᱟᱣ ᱠᱚᱣᱟ ᱜᱰᱨᱟ ᱠᱚ ᱠᱷᱩᱱᱴᱟᱹᱣ ᱠᱚᱣᱟ ᱮᱱᱛᱮᱫ ᱩᱱᱤ ᱦᱤᱥᱛᱟᱹᱣ ᱛᱮ ᱜᱮ ᱡᱚᱠᱷᱚᱱ ᱟᱢ ᱚᱱᱟ ᱠᱷᱮᱛ ᱮᱢ ᱯᱟᱲᱟᱜ ᱟᱠᱟᱫᱟ ᱠᱷᱮᱛ ᱮᱢ ᱥᱤ ᱠᱟᱫᱟ᱾ ᱥᱮ ᱟᱰᱤ ᱡᱟᱥᱛᱤ ᱱᱚᱜᱚᱭ ᱜᱚᱲᱚᱣ ᱟᱠᱟᱫ ᱢᱮᱭᱟᱤ ᱱᱚᱜᱚᱭ ᱜᱟᱹᱭᱰᱨᱟ ᱜᱮ ᱟᱨ ᱩᱱᱤᱜᱮ ᱡᱚᱠᱷᱚᱱ ᱵᱟᱢ ᱢᱟᱱᱟᱣᱮᱭᱟ ᱛᱚ ᱢᱤᱫᱴᱮᱱ ᱚᱱᱟ ᱵᱷᱩᱞ ᱦᱩᱭᱩᱜ ᱠᱟᱱᱟ ᱟᱫᱚ ᱚᱱᱟ ᱤᱭᱟᱹ ᱛᱮ ᱦᱚᱸᱜ ᱚᱭ ᱟᱹᱰᱤ ᱜᱟᱱ ᱠᱚ ᱯᱚᱨᱚᱵᱚᱜᱼᱟ ᱡᱮ ᱥᱚᱦᱨᱟᱭ ᱫᱚ ᱢᱮᱛᱟᱜ ᱢᱮ ᱚᱱᱟ ᱠᱚ ᱯᱚᱨᱚᱵᱽ ᱦᱩᱭᱩᱜ ᱠᱟᱱ ᱜᱮᱭᱟ ᱵᱚᱞᱮ ᱪᱟᱥᱵᱟᱥ ᱟᱨ ᱜᱟᱹᱭᱰᱮᱨᱟ ᱫᱚᱞᱮ ᱜᱟᱹᱭᱰᱮᱨᱟ ᱡᱚᱠᱷᱚᱱ ᱤᱱᱟᱹᱜ ᱢᱚᱡ ᱮ ᱠᱟᱹᱢᱤ ᱟᱠᱟᱫ ᱢᱮᱭᱟ ᱟᱪᱷᱟ ᱜᱚᱝᱠᱮ ᱚᱱᱟ ᱠᱚ ᱵᱟᱨᱮᱛᱮ ᱟᱢ ᱢᱤᱫᱵᱟᱨ ᱠᱟᱛᱷᱟ ᱦᱚᱸ ᱞᱟᱹᱭ ᱛᱟᱞᱟᱝ ᱢᱮ ᱡᱮ ᱟᱯᱮᱥᱮᱫ ᱱᱚᱣᱟ ᱥᱚᱦᱨᱟᱭ ᱨᱮ ᱪᱮᱫ ᱠᱚᱠᱚ ᱢᱟᱱᱟᱣ ᱵᱟᱲᱟᱭᱟ ᱚᱱᱠᱟ
ᱦᱮᱸ ᱥᱚᱨᱦᱟᱭ ᱨᱮ ᱡᱟᱦᱟᱸ ᱞᱮᱠᱟ ᱵᱤᱱ ᱞᱟᱹᱭ ᱠᱮᱫᱟ ᱚᱱᱟ ᱦᱚᱸ ᱟᱞᱮ ᱴᱷᱮᱱ ᱢᱟᱱᱮ ᱧᱤᱫᱟᱹ ᱵᱮᱲᱟ ᱜᱟᱹᱭ ᱡᱟᱜᱟᱱᱳ ᱠᱚ ᱞᱟᱹᱭ ᱜᱮᱭᱟ ᱟᱞᱮ ᱴᱷᱮᱱ ᱫᱚ ᱴᱷᱤᱠ ᱟᱪᱷᱮ ᱡᱟᱜᱽᱨᱚᱱ ᱛᱟᱦᱚᱞᱮ ᱚᱱᱟ ᱟᱹᱛᱩᱳ ᱚᱲᱟᱜ ᱡᱟᱦᱟᱸ ᱛᱤᱱᱟᱹᱜ ᱦᱚᱲ ᱚᱲᱟᱜ ᱢᱮᱱᱟᱜ-ᱟ᱾ ᱛᱟᱦᱚᱞᱮ ᱟᱛᱳ ᱨᱮᱱ ᱜᱮ ᱟᱹᱰᱤ ᱦᱚᱲ ᱠᱚ ᱛᱩᱫᱩᱜ ᱜᱮᱭᱟ ᱵᱚᱭᱚᱥ ᱠᱚ ᱛᱮᱜᱮ ᱥᱩᱨᱩ ᱠᱚᱨᱮ ᱮᱱ ᱜᱤᱫᱽᱨᱟᱹ ᱠᱚᱦᱚᱸ ᱛᱟᱦᱚᱞᱮ ᱡᱚᱛᱚ ᱦᱚᱲ ᱜᱮ ᱴᱟᱢᱟᱠ ᱛᱩᱢᱫᱟᱜ ᱟᱛᱮᱜ ᱯᱨᱚᱛᱤᱴᱤ ᱚᱲᱟᱜ ᱠᱚ ᱪᱟᱞᱟᱜᱼᱟ ᱜᱮᱭᱟ ᱠᱚᱨᱮ ᱢᱟᱱᱮ ᱰᱟᱝᱨᱤ ᱠᱚ ᱛᱚᱞ ᱵᱟᱲᱟ ᱠᱚᱣᱟ᱾ ᱛᱚ ᱚᱱᱟ ᱠᱚᱨᱮᱜ ᱠᱟᱹᱴᱤᱡ ᱠᱚ ᱨᱩ ᱵᱟᱲᱟᱭᱟ ᱟᱨ ᱚᱱᱟ ᱱᱤᱭᱟᱹ ᱛᱮ ᱥᱮᱨᱮᱧ ᱠᱚ ᱛᱟᱦᱮᱱᱟ ᱛᱚ ᱡᱟᱦᱟᱸᱭ ᱠᱚ ᱥᱮᱨᱮᱧᱟ ᱚᱱᱟ ᱥᱚᱢᱚᱭ ᱫᱚᱠᱚ ᱥᱮᱨᱮᱧ ᱜᱮᱭᱟ ᱟᱨ ᱢᱟᱱᱮ ᱯᱨᱚᱛᱤᱴᱤ ᱚᱲᱟᱜ ᱨᱮᱜᱮ ᱡᱟᱦᱟᱸᱭ ᱦᱚᱛᱳ ᱪᱟᱣᱞᱮ ᱯᱚᱭᱥᱟ ᱡᱟᱦᱟᱸ ᱛᱤᱱᱟᱹᱜ ᱡᱩᱴᱟᱹᱜ ᱠᱟᱱ ᱛᱟᱭᱟ ᱛᱚ ᱚᱱᱠᱟ ᱦᱚᱸᱠᱚ ᱮᱢᱟ ᱠᱚᱜᱮᱭᱟ ᱯᱨᱚᱛᱤᱴᱤ ᱚᱲᱟᱜ ᱨᱮᱜᱮ ᱛᱚ ᱚᱱᱠᱟ ᱚᱵᱷᱟᱵ ᱛᱮ ᱦᱩᱭᱩᱜᱳ ᱜᱮᱭᱟ ᱩᱱ ᱦᱤᱞᱳᱜ ᱟᱨ ᱛᱟᱨᱯᱚᱨᱮᱨ ᱫᱤᱱ ᱫᱚ ᱠᱷᱩᱱᱴᱟᱹᱣ ᱦᱩᱭᱩᱜ ᱜᱮᱭᱟ ᱟᱨ ᱢᱤᱫᱴᱟᱝ ᱜᱚᱰᱟ ᱢᱮᱱᱟᱜ- ᱟ ᱛᱚ ᱟᱞᱮ ᱟᱛᱩ ᱨᱮᱱ ᱡᱮᱦᱮᱛᱩ ᱯᱮᱭᱟ ᱯᱟᱲᱟ ᱠᱟᱱᱟᱞᱮ ᱛᱚ ᱯᱮᱭᱟ ᱯᱟᱲᱟ ᱠᱷᱚᱱᱜᱮ ᱚᱸᱰᱮᱞᱮ ᱰᱟᱝᱨᱟ ᱞᱮ ᱤᱫᱤ ᱠᱚᱣᱟ ᱛᱚ ᱞᱟᱦᱟᱮᱫᱚ ᱟᱹᱰᱤ ᱡᱟᱠ ᱡᱚᱢᱚᱠ ᱵᱷᱟᱵᱮ ᱱᱤᱭᱟᱹ ᱠᱷᱩᱱᱴᱟᱹᱣ ᱦᱩᱭᱩᱜ ᱛᱟᱦᱮᱸᱜ ᱟᱫᱚ ᱡᱮᱦᱮᱛᱩ ᱱᱤᱭᱟᱹ ᱫᱤᱱ ᱪᱟᱞᱟᱜ ᱠᱟᱱᱟ ᱟᱥᱛᱮ ᱟᱥᱛᱮ ᱟᱫᱚ ᱰᱟᱝᱨᱟ ᱠᱚᱦᱚᱸ ᱢᱟᱱᱮ ᱠᱚᱢ ᱠᱚ ᱛᱚᱞᱮᱫ ᱠᱚᱣᱟ ᱞᱟᱦᱟᱛᱮ ᱮᱢᱚᱱ ᱦᱚᱸ ᱦᱩᱭ ᱟᱠᱟᱱᱟ ᱚᱱᱟ ᱯᱚᱨᱮ ᱯᱩᱨᱟᱹ ᱢᱟᱴᱷ ᱛᱚᱞ ᱦᱩᱭ ᱞᱮᱱᱟ᱾᱾ ᱫᱤᱭᱮ ᱡᱚᱠᱷᱚᱱ ᱞᱮ ᱟᱲᱟᱜᱮᱫ ᱠᱚᱣᱟ ᱢᱮᱫᱴᱟᱝ ᱵᱟᱨᱮᱭᱟ ᱰᱟᱝᱨᱟ ᱫᱚ ᱢᱟᱱᱮ ᱵᱤᱨ ᱥᱮᱫ ᱠᱚ ᱪᱟᱞᱟᱣ ᱞᱮᱱᱟ ᱢᱟᱱᱮ ᱥᱩᱨ ᱨᱮᱜᱮ ᱵᱤᱨ ᱢᱮᱱᱟᱜᱼᱟ ᱛᱟᱦᱚᱞᱮ ᱵᱤᱨ ᱪᱟᱞᱟᱣ ᱠᱟᱛᱮ ᱟᱫᱚ ᱢᱟᱱᱮ ᱥᱮ ᱯᱟᱸᱡᱟ ᱦᱩᱭ ᱟᱠᱟᱱᱟ ᱥᱟᱨᱟ ᱧᱤᱫᱟᱹ ᱟᱫᱚ ᱠᱤᱪᱷᱩ ᱰᱟᱝᱨᱟ ᱫᱚ ᱧᱟᱢ ᱦᱚᱸ ᱵᱟᱝ ᱧᱟᱢ ᱦᱩᱭ ᱟᱠᱟᱱᱟ ᱾ ᱛᱟᱦᱚᱞᱮ ᱢᱤᱫᱴᱟᱝ ᱵᱟᱨᱮᱭᱟ ᱫᱚᱠᱚ ᱟᱫ ᱵᱟᱲᱟ ᱠᱟᱱᱟ, ᱛᱟᱦᱚᱞᱮ ᱚᱱᱟ ᱠᱷᱚᱱ ᱫᱚ ᱵᱚᱛᱚᱨ ᱛᱮ ᱟᱹᱰᱤ ᱦᱚᱲᱜᱮ ᱟᱫᱚ ᱠᱚᱢ ᱧᱚᱜ ᱠᱚ ᱛᱚᱞ ᱠᱚᱣᱟ, ᱡᱮ ᱯᱟᱪᱷᱮᱫ ᱵᱤᱨ ᱥᱮᱫ ᱠᱚ ᱫᱟᱹᱲᱟ ᱾ ᱛᱚ ᱚᱱᱠᱟ ᱦᱩᱭᱩᱜ ᱜᱮᱭᱟ ᱛᱟᱯᱚᱨᱮ ᱚᱱᱟ ᱠᱷᱩᱱᱴᱟᱹᱣ ᱯᱚᱨᱮ ᱡᱟᱦᱟᱸ ᱡᱟᱞᱮᱵᱤᱱ ᱞᱟᱹᱭ ᱠᱮᱫᱟ, ᱚᱱᱠᱟ ᱦᱚᱸ ᱡᱟᱞᱮ ᱦᱩᱭᱩᱜ ᱜᱮᱭᱟ ᱡᱚᱛᱚ ᱴᱟᱢᱟᱠ ᱛᱩᱢᱫᱟᱜ ᱟᱛᱮᱜ ᱠᱚᱲᱟ ᱜᱤᱫᱽᱨᱟᱹ ᱠᱚ ᱛᱟᱦᱮᱱ ᱜᱮᱭᱟ ᱾ ᱮᱢᱱᱤ ᱡᱷᱚᱛᱚ ᱡᱷᱚᱛᱚ, ᱨᱚᱠᱚᱢ ᱵᱚᱭᱚᱥ ᱠᱚ ᱠᱚ ᱛᱟᱦᱮᱱ ᱜᱮᱭᱟ ᱾ ᱛᱚ ᱮᱱᱮᱡᱽ ᱥᱮᱨᱮᱧ ᱜᱚᱴᱟ ᱯᱟᱲᱟ ᱜᱮ ᱦᱩᱭᱩᱜᱼᱟ, ᱡᱮᱦᱮᱛᱩ ᱯᱮᱭᱟ ᱯᱟᱲᱟ, ᱛᱚ ᱚᱲᱟᱜ ᱚᱲᱟᱜ ᱱᱤᱝᱠᱟᱹ ᱢᱟᱱᱮ ᱮᱱᱮᱡᱽ ᱥᱮᱨᱮᱧ ᱠᱚ ᱦᱩᱭᱩᱜᱼᱟ? ᱛᱟᱯᱚᱨᱮ ᱡᱮ ᱡᱮᱢᱚᱱ ᱠᱚ ᱧᱩᱭ ᱵᱟᱲᱟᱭ ᱜᱮᱭᱟ ᱦᱟᱺᱰᱤ ᱠᱚ ᱛᱟᱦᱮᱱ ᱜᱮᱭᱟ ᱦᱟᱺᱰᱤ ᱠᱚ ᱫᱚᱦᱚ ᱵᱟᱲᱟᱭ ᱜᱮᱭᱟ᱾ ᱡᱟᱭᱦᱛᱩ ᱯᱤᱴᱷᱟᱹ ᱠᱚ ᱛᱟᱦᱮᱱᱟ ᱚᱱᱟ ᱯᱤᱴᱷᱟᱹ ᱠᱚᱦᱚᱸ ᱠᱚ ᱡᱚᱢ ᱵᱟᱲᱟᱭ ᱜᱮᱭᱟ᱾ ᱟᱞᱮ ᱱᱚᱛᱮ ᱫᱚ ᱱᱤᱸᱠᱟᱹ ᱵᱷᱟᱵ ᱛᱮᱜᱮ ᱥᱚᱦᱨᱟᱭ ᱠᱚ ᱫᱚᱠᱚ ᱢᱟᱱᱟᱣ ᱜᱮᱭᱟ
ᱟᱪᱪᱷᱟ ᱟᱹᱰᱤ ᱱᱟᱯᱟᱭ ᱟᱨ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ, ᱟᱹᱰᱤ ᱱᱟᱯᱟᱭ ᱞᱤᱧ ᱵᱩᱡᱷᱟᱹᱣ ᱠᱮᱫᱼᱟ ᱡᱮ ᱟᱯᱮᱥᱮᱭᱟᱜ- ᱚᱱᱠᱟ ᱯᱮ ᱢᱟᱱᱟᱣᱟ ᱡᱮ ᱟᱞᱮ ᱥᱮᱫ ᱞᱮᱠᱟ ᱜᱮ ᱱᱚᱜᱼᱚᱭ ᱤᱧ ᱟᱹᱭᱠᱟᱹᱣ ᱠᱮᱜᱼᱟ ᱾ ᱡᱮ ᱟᱯᱮᱥᱮᱫ ᱦᱚᱸ ᱱᱚᱜ ᱚᱭ ᱚᱱᱠᱟ ᱜᱮ, ᱦᱟᱸᱰᱮ ᱱᱟᱸᱰᱮ ᱯᱮ ᱪᱟᱞᱟᱜ ᱜᱮᱭᱟ ᱟᱫᱚ ᱟᱞᱮᱥᱮᱫ ᱨᱮ ᱦᱚᱸ ᱚᱱᱮ ᱠᱚ ᱢᱮ- ᱥᱚᱦᱚᱨᱟᱭ ᱨᱮᱫᱚ ᱟᱢᱫᱚ ᱡᱟᱦᱟᱸᱭᱟᱜ ᱚᱲᱟᱜ ᱜᱮᱢ ᱪᱟᱞᱟᱣ ᱫᱟᱲᱮᱭᱟᱜᱼᱟ, ᱢᱟᱱᱟ ᱜᱮ ᱵᱟᱹᱱᱩᱜ-ᱟ ᱵᱚᱞᱮ ᱾ ᱡᱟᱸᱦᱟᱭ ᱴᱷᱮᱫ ᱜᱮ ᱪᱟᱞᱟᱜ ᱢᱮ ᱫᱩᱲᱩᱵ- ᱢᱮ, ᱜᱟᱛᱮ ᱠᱚᱲᱟ ᱠᱚᱞᱮ ᱪᱟᱞᱟᱜᱼᱟ ᱡᱚᱛᱚ ᱦᱚᱲ ᱜᱤ ᱾ ᱟᱛᱮ ᱟᱢ ᱢᱚᱛᱚᱢ ᱪᱟᱞᱟᱜᱼᱟ ᱢᱤᱫᱴᱮᱱ ᱩᱱᱠᱩ, ᱯᱮᱲᱟ ᱠᱚᱠᱚ ᱦᱮᱡ ᱵᱟᱲᱟ ᱠᱚᱜ ᱛᱷᱚᱲᱟᱜᱟᱱ ᱟᱢᱦᱚᱸ ᱞᱟᱡᱟᱣᱜᱮᱢ ᱵᱩᱡᱷᱟᱹᱣᱟ ᱛᱚ ᱚᱱᱟ ᱠᱷᱟᱱ ᱛᱮᱦᱚᱸ- ᱛᱷᱚᱲᱟ ᱜᱟᱱ ᱵᱚᱞᱮ ᱚᱱᱮ ᱠᱚ ᱢᱮᱱᱟ ᱠᱚᱲᱟ ᱦᱚᱲ ᱠᱚᱫᱚ ᱮᱠᱟᱞ ᱮᱸ, ᱵᱟᱲᱟᱭ ᱜᱮᱭᱟᱢ ᱦᱟᱱᱛᱮ ᱛᱟᱵ ᱱᱚᱛᱮ- ᱛᱮ ᱛᱟ ᱛᱚ ᱚᱱᱮ ᱚᱱᱠᱟ ᱜᱮ ᱟᱞᱮ ᱦᱚᱸ ᱟᱹᱰᱤ ᱡᱟᱹᱥᱛᱤ ᱱᱚᱜᱼᱚᱭ ᱦᱟᱱᱛᱮ ᱱᱟᱛᱮ- ᱛᱮᱠᱚ ᱫᱟᱸᱬᱟ ᱵᱟᱲᱟᱭ ᱜᱮᱭᱟ ᱥᱚᱦᱚᱨᱟᱭ ᱠᱚᱨᱮ, ᱟᱛᱩ ᱴᱚᱞᱟ ᱠᱚᱨᱮᱱ ᱠᱚᱲᱟ ᱠᱚ ᱢᱮᱱᱟᱜ ᱠᱚᱣᱟ ᱟᱨ ᱤᱱᱟᱹ ᱵᱟᱫ ᱫᱚ- ᱢᱮᱛᱟᱜ ᱢᱮ ᱥᱚᱦᱚᱨᱟᱭ ᱠᱟᱱᱟ ᱛᱚ ᱢᱤᱫᱴᱟᱝ ᱨᱟᱹᱥᱠᱟᱹᱣᱟᱱ ᱫᱤᱱ ᱠᱟᱱᱟ ᱾ ᱛᱚ ᱦᱳᱲᱳ ᱠᱚ ᱡᱚᱛᱚ ᱦᱚᱲ ᱵᱚᱱ ᱪᱟᱥ ᱟᱫᱮᱨ ᱠᱟᱜᱼᱟ, ᱛᱚ ᱚᱱᱟ ᱫᱚ ᱡᱟᱦᱟᱸᱱ ᱴᱮᱱᱥᱮᱱ- ᱪᱮ ᱵᱟᱹᱱᱩᱜᱼᱟ ᱵᱚᱞᱮ ᱡᱟᱦᱟᱱ ᱵᱚᱛᱚᱨ ᱜᱮ ᱵᱟᱹᱱᱩᱜᱼᱟ, ᱥᱮ ᱡᱟᱸᱦᱟᱱ ᱱᱚᱝᱠᱟᱱᱟᱜ ᱤᱭᱟᱹ ᱜᱮ ᱵᱟᱹᱱᱩᱜᱼᱟ ᱾ ᱡᱚᱛᱚ ᱦᱚᱲ ᱠᱩᱥᱤ ᱢᱚᱱᱮ ᱛᱮᱠᱚ ᱛᱟᱦᱮᱱᱟ ᱟᱨ ᱡᱟᱦᱟᱸᱭ ᱜᱮ ᱡᱟᱦᱟᱸ ᱛᱮᱢ ᱪᱟᱞᱟᱜᱼᱟ ᱛᱚ ᱟᱹᱰᱤ ᱱᱟᱯᱟᱭ ᱜᱮ ᱦᱩᱭᱩᱜᱼᱟ ᱾ ᱟᱫᱚ ᱱᱚᱜᱼᱚᱭ ᱵᱟᱹᱭ ᱵᱟᱹᱭᱛᱮ ᱱᱚᱜ-ᱚᱭ ᱢᱩᱪᱟᱹᱫ ᱥᱮᱫ ᱦᱟᱸᱜ, ᱪᱟᱞᱟᱜ ᱠᱟᱱ ᱛᱟᱞᱟᱝ ᱟ ᱥᱟᱛᱟᱢ ᱠᱚᱦᱚᱸ ᱵᱟᱝ ᱪᱟᱵᱟᱣ ᱠᱟᱱᱟ ᱾ ᱥᱮ ᱟᱭᱢᱟ ᱜᱟᱱ ᱱᱚᱜᱼᱚᱭ ᱜᱟᱞᱢᱟᱨᱟᱣ ᱨᱮᱭᱟᱜ ᱢᱮᱱᱟᱜ ᱛᱟᱞᱟᱝ ᱟ, ᱟᱫᱚ ᱢᱟ ᱢᱤᱫ ᱵᱟᱨ ᱠᱟᱛᱷᱟ ᱢᱮᱱᱟᱜ ᱠᱷᱟᱱ ᱦᱟᱸᱜ ᱨᱚᱲ ᱛᱟᱞᱟᱝ ᱢᱮ ᱱᱚᱜ-ᱚᱭ ᱥᱚᱢᱚᱭ ᱢᱮᱱᱟᱜ ᱜᱮᱭᱟ ᱦᱟᱸᱜ ᱟᱨᱠᱷᱟᱱ ᱱᱚᱝᱠᱟ ᱟᱨᱦᱚᱸ ᱱᱚᱣᱟ
ᱩᱷᱸ ᱩᱦᱩᱸᱜ
ᱟ
ᱴᱷᱤᱠ ᱜᱮᱭᱟ ᱟᱯᱮ ᱥᱮᱱᱟᱜ ᱡᱟᱦᱟᱸ ᱢᱟᱱᱮ ᱠᱟᱞᱪᱟᱨ ᱠᱚ ᱟᱸᱡᱚᱢ ᱠᱟᱛᱮ ᱟᱹᱰᱤ ᱜᱮ, ᱱᱟᱯᱟᱭ ᱵᱩᱡᱷᱟᱹᱣᱮᱱᱟ ᱟᱹᱰᱤ ᱠᱤᱪᱷᱩ ᱱᱟᱣᱟ ᱥᱮᱸᱬᱟ ᱦᱩᱭᱱᱟ ᱡᱟᱦᱚᱭ ᱛᱚ ᱱᱚᱱᱛᱮ ᱧᱮᱞ ᱠᱟᱛᱮᱜ ᱵᱟᱹᱞᱤᱧ ᱥᱮᱬᱟ ᱟᱠᱟᱫᱟ ᱛᱚ ᱟᱸᱡᱚᱢ ᱠᱟᱛᱮᱜ ᱟᱹᱰᱤ ᱱᱟᱯᱟᱭ ᱜᱮ ᱵᱩᱡᱷᱟᱹᱣ ᱦᱩᱭᱱᱟ᱾ ᱟᱨ ᱱᱤᱝᱠᱟᱹ ᱱᱤᱭᱟᱹ ᱵᱤᱥᱚᱭ ᱛᱮ ᱨᱚᱲᱛᱮ ᱟᱹᱰᱤ ᱟᱹᱰᱤ ᱟᱹᱰᱤ ᱥᱟᱨᱦᱟᱣ᱾ ᱟᱵᱟᱨᱞᱟᱝ ᱨᱚ- ᱨᱚᱯᱚᱲᱟ ᱱᱤᱝᱠᱟᱹ ᱜᱮ᱾
ᱟᱪᱪᱷᱟ ᱦᱮᱸ ᱢᱟ ᱛᱚᱵᱮᱧ ᱠᱚᱞ ᱫᱚᱦᱚᱲᱟᱭ ᱫᱟ ᱦᱟᱸ ᱱᱤᱝᱠᱟᱹ ᱜᱮ ᱮᱯ ᱨᱮᱜᱮ ᱛᱟᱦᱮᱱ ᱵᱮᱱ᱾
ᱦᱮᱸ ᱦᱮᱸ
ᱚ ᱦᱮᱸ ᱢᱟ᱾